ᱡᱚᱦᱟᱨ ᱜᱮ
ᱟᱨ ᱪᱮᱫᱠᱟ ᱪᱮᱫ ᱞᱮᱠᱟ ᱢᱮᱱᱟᱜ ᱯᱤ
ᱦᱩᱸ ᱱᱟᱯᱟᱭ ᱜᱮ ᱢᱮᱱᱟᱜ ᱞᱮᱭᱟ ᱛᱚ ᱱᱤᱛᱚᱜ ᱫᱚ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ ᱚᱲᱟᱜ ᱨᱮ ᱚᱲᱟᱜ ᱠᱚᱨᱮ ᱦᱚᱸ ᱱᱟᱯᱟᱭ ᱜᱮ ᱟᱯᱮ ᱜᱮ ᱪᱮᱫᱠᱟ ᱱᱟᱯᱟᱭ ᱜᱮᱭᱟ ᱥᱮ ᱪᱮᱫᱠᱟ
ᱦᱮᱸ ᱟᱞᱮ ᱦᱚᱸ ᱱᱟᱯᱟᱭ ᱜᱮ ᱟᱨ ᱱᱤᱛᱚᱜ ᱢᱟ ᱦᱩᱭᱩᱜ ᱠᱟᱱᱟ ᱥᱟᱛ ᱫᱤᱱ ᱥᱟᱛ ᱫᱤᱱ ᱠᱷᱚᱱᱟᱜ ᱵᱮᱥᱤ ᱜᱮ ᱦᱩᱭ ᱱᱟ ᱟᱞᱮ ᱥᱮᱫ ᱢᱟ ᱡᱟᱹᱲᱤᱭᱮᱜ ᱟᱭ ᱫᱤᱱ ᱜᱮ
ᱟᱞᱮ ᱥᱮᱫ ᱦᱚᱸ ᱡᱟᱹᱲᱤ ᱫᱚᱭ ᱡᱟᱹᱲᱤᱭᱮᱜ ᱜᱮᱭᱟ ᱛᱚᱵᱮ ᱫᱤᱱᱟᱹᱢ ᱫᱚ ᱵᱟᱭ ᱡᱟᱹᱲᱤᱭᱮᱜᱼᱟ ᱛᱤᱦᱤᱧ ᱫᱚ ᱡᱮᱢᱚᱱ ᱮᱱᱟᱱ ᱥᱮᱛᱟᱜ ᱥᱮᱫ ᱡᱟᱹᱲᱤ ᱠᱮᱜᱼᱟ ᱵᱷᱳᱨ ᱵᱷᱳᱨ ᱥᱮ ᱟᱨ ᱱᱤᱛᱚᱜ ᱫᱚ ᱥᱤᱛᱩᱝ ᱠᱟᱛᱮ ᱜᱚᱨᱚᱢ ᱠᱟᱱᱟ ᱦᱟᱸᱜ ᱩᱱᱟᱹᱜ ᱵᱮᱥ ᱠᱚ ᱵᱟᱝ ᱵᱩᱡᱷᱟᱹᱜ ᱠᱟᱱᱟ
ᱟᱪᱪᱷᱟ
ᱟᱫᱚ ᱠᱟᱹᱢᱤ ᱠᱚᱫᱚ
ᱦᱮᱸ
ᱠᱟᱹᱢᱤ ᱠᱚ
ᱠᱟᱹᱢᱤ ᱠᱚᱫᱚ ᱮᱦᱚᱵ ᱵᱟᱲᱟᱣ ᱠᱟᱱᱟᱞᱮ ᱦᱟᱸᱜ
ᱟᱪᱪᱷᱟ
ᱟᱯᱮ ᱫᱚᱯᱮ ᱮᱦᱚᱵ ᱮᱱᱟ ᱥᱮ ᱵᱟᱝ
ᱦᱮᱸ ᱟᱞᱮ ᱞᱮ ᱮᱦᱚᱵ ᱠᱟᱫᱟ ᱟᱪᱪᱷᱟ ᱟᱵᱚᱣᱟᱜ ᱡᱮᱢᱚᱱ ᱚᱸ ᱡᱤᱵᱚᱱ ᱤᱫᱤ ᱠᱟᱛᱮ ᱮᱸ ᱡᱮᱢᱚᱱ ᱰᱮᱞᱤ ᱟᱨᱠᱤ ᱥᱚᱨᱤᱨ ᱡᱮᱢᱚᱱ ᱵᱷᱟᱜᱤ ᱛᱟᱦᱮᱱ ᱢᱟ ᱚᱱᱠᱟᱱᱟᱜ ᱢᱤᱫᱴᱟᱝ ᱜᱟᱱ ᱴᱤᱯᱥ ᱵᱤᱱ ᱞᱟᱹᱭ ᱞᱮᱠᱷᱟᱱ
ᱚ
ᱡᱮᱢᱚᱱ ᱦᱚᱲᱢᱚ ᱵᱷᱟᱜᱤ ᱛᱟᱦᱮᱱ ᱢᱟ
ᱟᱪᱪᱷᱟ ᱟᱪᱪᱷᱟ ᱟᱹᱰᱤ ᱱᱟᱯᱟᱭ ᱟᱹᱰᱤ ᱵᱷᱟᱹᱞᱤ ᱥᱟᱛᱟᱢ ᱵᱮᱱ ᱠᱩᱞᱤ ᱟᱠᱟᱫ ᱞᱤᱧᱟᱹ ᱟᱹᱰᱤ ᱥᱟᱨᱦᱟᱣ ᱜᱮ ᱟᱹᱞᱤᱧᱟᱜ ᱢᱚᱱᱮᱛᱮ ᱦᱚᱲᱢᱚ ᱥᱟᱶᱟᱨ ᱢᱮᱱ ᱞᱮᱠᱟ ᱫᱚ ᱥᱩᱢᱩᱝ ᱨᱩᱣᱟᱹ ᱦᱟᱹᱥᱩ ᱵᱮᱜᱚᱨ ᱛᱟᱦᱮᱸᱱ ᱫᱚ ᱵᱟᱝ ᱠᱟᱱᱟ ᱥᱮ ᱥᱟᱶᱛᱟ ᱞᱮᱠᱟᱛᱮ ᱱᱟᱯᱟᱭ ᱛᱟᱦᱮᱸᱱ ᱜᱮ ᱵᱷᱟᱞᱮᱭᱟ ᱟᱨᱠᱤ ᱥᱟᱶᱟᱨ ᱫᱚ ᱦᱚᱲᱢᱚ ᱥᱟᱶᱟᱨ ᱫᱚ ᱟᱪᱪᱷᱟ ᱟᱵᱤᱱᱟᱜ ᱢᱚᱱᱮ ᱛᱮ ᱱᱟᱯᱟᱭ ᱛᱟᱦᱮᱸᱱ ᱞᱟᱹᱜᱤᱫ ᱡᱚᱛᱚ ᱠᱷᱚᱱ ᱞᱟᱹᱠᱛᱤᱭᱟᱱ ᱡᱤᱱᱤᱥ ᱠᱚ ᱪᱮᱫ ᱠᱟᱱᱟ ᱛᱷᱚᱲᱟ ᱵᱮᱱ ᱞᱟᱹᱭ ᱠᱮᱜᱼᱟ
ᱱᱟᱯᱟᱭ ᱛᱟᱦᱮᱸᱱ ᱞᱟᱹᱜᱤᱫ ᱫᱚ ᱞᱟᱹᱠᱛᱤᱭᱟᱱ ᱡᱤᱱᱤᱥ ᱦᱩᱭᱩᱜ ᱠᱟᱱᱟ ᱟᱵᱚ ᱫᱚ ᱱᱚᱝᱠᱟ ᱠᱟᱹᱢᱤ ᱦᱚᱲ ᱠᱟᱱᱟ ᱵᱚᱱ ᱛᱚ ᱪᱮᱫ ᱞᱮᱠᱟ ᱵᱚᱱ ᱠᱟᱹᱢᱤᱭᱟ ᱡᱟᱹᱯᱤᱫ ᱦᱚᱸ ᱚᱱᱠᱟᱟᱜ ᱜᱮ ᱫᱚᱨᱠᱟᱨᱚᱜ-ᱟ ᱛᱚ ᱟᱴ ᱜᱷᱚᱱᱴᱟ ᱢᱟᱱᱮ ᱡᱟᱦᱟᱸ ᱛᱤᱱᱟᱹᱜ ᱜᱷᱚᱱᱴᱟ ᱜᱮᱢ ᱠᱟᱹᱢᱤ ᱠᱮᱫ ᱛᱚ ᱡᱟᱹᱯᱤᱫ ᱫᱚ ᱦᱳᱭᱳᱜ ᱠᱟᱱᱟ ᱢᱤᱱᱤᱢᱟᱢ ᱟᱴ ᱜᱷᱚᱱᱴᱟ ᱫᱚ ᱡᱟᱹᱯᱤᱫ ᱢᱮ ᱛᱟᱦᱚᱞᱮ ᱫᱚ ᱦᱚᱲᱢᱚ ᱵᱷᱟᱜᱮ ᱛᱟᱦᱮᱱᱟ ᱛᱟᱨᱯᱚᱨᱮ ᱦᱩᱭᱩᱜ ᱠᱟᱱᱟ ᱥᱮᱛᱟᱜ ᱡᱮᱢᱚᱱ ᱟᱨᱦᱚᱸ ᱞᱚᱜᱚᱱ ᱵᱮᱨᱮᱫ ᱨᱮᱱᱟᱜ ᱪᱮᱥᱴᱟᱭ ᱢᱮ ᱛᱟᱨᱯᱚᱨᱮ ᱟᱨ ᱯᱟᱸᱪ ᱫᱚᱥ ᱯᱟᱸᱪ ᱢᱤᱱᱤᱴ ᱜᱟᱱᱮᱢ ᱛᱟᱲᱟᱢ ᱠᱮᱫᱟ ᱥᱮᱛᱟᱜ ᱨᱮ ᱵᱮᱨᱮᱫ ᱠᱟᱛᱮ ᱛᱟᱦᱚᱞᱮ ᱢᱳᱚᱴᱟᱢᱩᱴᱤ ᱵᱷᱟᱹᱜᱤ
ᱟᱹᱰᱤ ᱱᱟᱯᱟᱭ ᱟᱹᱰᱤ ᱱᱟᱯᱟᱭ ᱠᱟᱛᱷᱟ ᱵᱮᱱ ᱞᱟᱹᱭ ᱟᱠᱟᱜ-ᱟ ᱡᱮ ᱱᱚᱜᱼᱚᱭ ᱡᱟᱹᱯᱤᱫ ᱟᱵᱚ ᱦᱚᱲᱢᱚ ᱨᱮ ᱫᱚ ᱟᱹᱰᱤ ᱞᱟᱹᱠᱛᱤᱭᱟᱱ ᱜᱮᱭᱟ ᱟᱨ ᱥᱟᱶᱛᱮ ᱞᱟᱹᱠᱛᱤ ᱞᱮᱠᱟᱛᱮ ᱡᱚᱢᱟᱜ ᱧᱩᱣᱟᱜ ᱥᱮ ᱫᱤᱱᱟᱹᱢ ᱜᱮ ᱵᱮᱭᱟᱢ ᱵᱮᱭᱟᱢ ᱠᱟᱹᱢᱤ ᱠᱚᱣᱟ ᱟᱨᱠᱤ ᱜᱤᱛᱤᱡᱽ ᱡᱤᱨᱟᱹ ᱢᱟ ᱦᱮᱸ ᱜᱮ ᱥᱟᱣᱛᱮ ᱚᱱᱮ ᱠᱚᱵᱚᱱ ᱠᱟᱹᱢᱤ ᱞᱮᱠᱟᱡᱽ ᱥᱮ ᱟᱹᱰᱤ ᱵᱚᱞᱮ ᱵᱷᱟᱞᱤ ᱠᱚᱜ-ᱟ
ᱦᱮᱸ ᱚᱱᱟ ᱢᱟ ᱵᱷᱟᱹᱜᱤ ᱠᱚᱜ-ᱟ ᱛᱚ ᱟᱵᱚ ᱢᱟᱹᱱᱢᱤ ᱫᱚ ᱦᱩᱭᱩᱜ ᱠᱟᱱᱟ ᱟᱵᱚᱣᱟᱜ ᱫᱚ ᱟᱨ ᱟᱨᱠᱤ ᱡᱤᱢ ᱴᱤᱢ ᱪᱟᱞᱟᱜ ᱨᱮᱱᱟᱜ ᱫᱚ ᱩᱱᱟᱹᱜ ᱡᱷᱚᱛᱚ ᱦᱚᱲᱟᱜ ᱫᱚ ᱵᱟᱝ ᱛᱟᱦᱮᱱᱟ ᱤᱭᱟᱹ ᱛᱚ ᱟᱫᱚ ᱡᱟᱠ ᱜᱮ ᱦᱩᱭᱩᱜ ᱠᱟᱱᱟ ᱟᱵᱚᱣᱟᱜ ᱟᱹᱛᱩ ᱫᱤᱥᱚᱢ ᱨᱮᱜᱮ ᱢᱟᱴᱷ ᱨᱮ ᱪᱟᱞᱟᱣ ᱠᱟᱛᱮᱜ ᱵᱮᱭᱟᱢ ᱴᱮᱭᱟᱢ ᱞᱮᱠᱷᱟᱱ ᱜᱮᱢ ᱛᱚ ᱵᱷᱟᱹᱜᱤ
ᱦᱩᱸ ᱱᱚᱣᱟ ᱢᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱟᱜᱼᱟ ᱡᱮ ᱟᱵᱚ ᱫᱚ ᱨᱮᱸᱜᱮᱡ ᱱᱟᱪᱟᱨ ᱦᱚᱲ ᱠᱟᱹᱣᱰᱤ ᱵᱮᱜᱚᱨ ᱛᱮ ᱚᱱᱠᱟ ᱵᱷᱟᱞᱤ ᱡᱤᱢ ᱴᱤᱢ ᱨᱮ ᱡᱚᱭᱮᱱ ᱠᱟᱛᱮ ᱫᱚ ᱚᱱᱠᱟ ᱵᱟᱵᱚᱱ ᱤᱭᱟᱹ ᱫᱟᱲᱮᱭᱟᱜ-ᱟ ᱛᱟᱣ ᱦᱚᱸ ᱚᱱᱟ ᱵᱟᱫᱽ ᱠᱟᱛᱮ ᱦᱚᱸ ᱫᱤᱱᱟᱹᱢ ᱥᱮᱛᱟᱜ ᱨᱮ ᱴᱟᱭᱤᱢ ᱧᱟᱢ ᱠᱟᱛᱮᱜ ᱥᱮ ᱟᱭᱩᱵ ᱵᱮᱞᱟ ᱥᱮᱛᱟᱜ ᱟᱹᱭᱩᱵ ᱢᱟᱴᱷ ᱨᱮ ᱥᱮᱱ ᱠᱟᱛᱮᱫ ᱵᱮᱭᱟᱢ ᱠᱚ ᱠᱚᱨᱟᱣ ᱞᱮᱠᱷᱟᱱ ᱫᱚ ᱟᱹᱰᱤᱜᱮ ᱱᱟᱯᱟᱭ ᱠᱚᱜ-ᱟ ᱛᱚ ᱟᱹᱵᱤᱱ ᱦᱚᱸ ᱵᱮᱭᱟᱢ ᱠᱚ ᱫᱚᱵᱮᱱ ᱠᱚᱨᱟᱣ ᱵᱟᱲᱟᱭ ᱜᱮᱭᱟ ᱵᱟᱝ
ᱦᱮᱸ ᱟᱞᱤᱧ ᱫᱚ ᱠᱷᱩᱵ ᱫᱚ ᱵᱟᱝᱟ ᱡᱮᱦᱮᱛᱩ ᱠᱷᱩᱵ ᱫᱚ ᱵᱟᱝᱟ ᱢᱟᱱᱮ ᱠᱷᱩᱵ ᱠᱚᱢ ᱟᱨᱠᱤ ᱞᱟᱹᱭ ᱜᱟᱱᱚᱜᱼᱟ
ᱛᱚ ᱟᱞᱮ ᱠᱩᱲᱤ ᱦᱚᱯᱚᱱ ᱫᱚ ᱦᱩᱭᱩᱜ ᱠᱟᱱᱟ ᱢᱤᱫᱴᱟᱝ ᱠᱟᱛᱷᱟ ᱚᱱᱟ ᱵᱟᱨᱮᱛᱮ ᱢᱤᱫᱟᱝ ᱠᱟᱛᱷᱟᱧ ᱞᱟᱹᱭᱟ ᱠᱩᱲᱤ ᱜᱤᱫᱽᱨᱟᱹ ᱫᱚ ᱦᱩᱭᱩᱜ ᱠᱟᱱᱟᱼᱼ ᱵᱮᱭᱟᱢ ᱨᱮᱱᱟᱜ ᱫᱚ ᱦᱳᱭᱛᱚ ᱢᱟᱱᱮ ᱩᱱᱟᱹᱜ ᱞᱟᱹᱠᱛᱤ ᱵᱟᱝᱟ ᱠᱟᱨᱚᱱ ᱥᱮᱛᱟᱜ ᱠᱷᱟᱱ ᱵᱮᱨᱮᱫ ᱛᱟᱨᱟ ᱠᱟᱹᱢᱤ ᱦᱟᱠᱟ ᱜᱮᱢ ᱛᱟᱦᱮᱱᱟ ᱡᱟᱜᱮ ᱚᱲᱟᱜ ᱨᱮᱱᱟᱜ ᱠᱟᱹᱢᱤ ᱛᱟᱦᱮᱱᱟ ᱛᱚ ᱢᱚᱱᱮ ᱟ. ᱧ ᱚᱱᱠᱟ ᱛᱮᱜᱮ ᱦᱳᱭ ᱛᱚ ᱵᱮᱭᱟᱢ ᱠᱚᱫᱚ
ᱵᱟᱭ ᱫᱚᱨᱠᱟᱨᱚᱜᱼᱟ ᱠᱟᱹᱢᱤ ᱫᱟᱨᱟᱭ ᱛᱮᱜᱮ ᱵᱮᱭᱟᱢ ᱠᱚᱫᱚ ᱦᱩᱭᱩᱜᱼᱟ
ᱥᱟᱹᱨᱤ ᱜᱮᱢ ᱞᱟᱹᱭ ᱠᱟᱜᱼᱟ ᱡᱮ ᱛᱤᱨᱞᱟᱹ ᱦᱚᱯᱚᱱ ᱠᱚᱫᱚ ᱥᱮᱛᱟᱜ ᱨᱮ ᱵᱮᱨᱮᱫ ᱥᱟᱶ ᱛᱮᱜᱮ ᱠᱟᱹᱢᱤ ᱨᱮᱠᱚ ᱡᱚᱲᱟᱜ-ᱟ ᱡᱮᱢᱚᱱ ᱤᱭᱟᱹ ᱠᱩᱧ ᱠᱷᱚᱱᱟᱜ ᱦᱚᱸ ᱫᱟᱜ ᱠᱚ ᱞᱩ ᱨᱟᱠᱟᱵᱟ ᱛᱚᱵᱮ ᱚᱸᱰᱮ ᱦᱚᱸ ᱟᱨᱠᱤ ᱵᱮᱭᱟᱢ ᱞᱮᱠᱟ ᱦᱩᱭᱩᱜ ᱠᱟᱱᱟ ᱛᱷᱟᱹᱨᱤ ᱵᱟᱹᱴᱤ ᱠᱚ ᱥᱟᱯᱷᱟ ᱱᱟᱯᱟᱭ ᱞᱟᱹᱜᱤᱫ ᱥᱟᱶᱛᱮ ᱥᱟᱥᱟᱝ ᱩᱛᱩ ᱫᱟᱠᱟ ᱥᱚᱢᱚᱭ ᱦᱚᱸ ᱥᱟᱥᱟᱝ ᱢᱚᱥᱞᱟ ᱚᱱᱟ ᱨᱤᱫ ᱟᱠᱚ ᱟᱨᱠᱤ ᱜᱩᱲᱜᱩ ᱫᱷᱤᱨᱤ, ᱚᱝᱠᱟ ᱥᱮ ᱩᱱᱤ ᱨᱮ ᱟᱨᱠᱤ ᱟᱪᱪᱷᱟ ᱟᱵᱮᱱ ᱴᱷᱮᱱ ᱢᱤᱫᱴᱮᱡ ᱵᱟᱲᱟᱭ ᱥᱟᱱᱟᱭᱮᱫ ᱞᱤᱧᱟᱹ ᱱᱤᱛᱚᱜ ᱢᱟ ᱵᱟᱡᱟᱨ ᱨᱮ ᱱᱟᱱᱟ ᱦᱩᱱᱟᱹᱨ ᱡᱚᱢᱟᱜ ᱩᱰᱩᱠᱟ ᱢᱮᱱᱫᱚ ᱡᱟᱦᱟᱸ ᱫᱚ ᱤᱝᱞᱤᱥ ᱛᱮᱠᱚ ᱢᱮᱛᱟᱜᱼᱟ ᱯᱷᱟᱥᱯᱷᱩᱰ ᱱᱚᱜᱼᱚ ᱱᱤᱭᱟᱹ ᱠᱚ ᱡᱚᱢ ᱞᱮᱠᱷᱟᱡ ᱟᱵᱚ ᱦᱚᱲᱢᱚ ᱨᱮ ᱪᱮᱫ ᱠᱚ ᱠᱷᱚᱛᱤ ᱦᱩᱭ ᱫᱟᱲᱮᱭᱟᱜᱼᱟ ᱛᱷᱚᱲᱟ ᱵᱮᱱ ᱞᱟᱹᱭ ᱠᱮᱭᱟ
ᱚᱱᱟ ᱠᱚ ᱡᱚᱢ ᱞᱮᱠᱷᱟᱱ ᱫᱚ ᱠᱷᱩᱼᱼ ᱠᱷᱩᱛᱤ ᱦᱩᱭᱩᱜᱼᱟ ᱮᱢᱚᱱᱴᱟᱜ ᱫᱚ ᱵᱟᱝ ᱠᱟᱱᱟ ᱡᱮ ᱡᱚᱢ ᱞᱮᱠᱷᱟᱱ ᱜᱮᱢ ᱠᱷᱩᱛᱤ ᱦᱩᱭᱩᱜᱼᱟ ᱛᱚ ᱵᱟᱹᱲᱛᱤᱢ ᱡᱚᱢ ᱞᱮᱠᱷᱟᱱ ᱜᱮ ᱚᱱᱟ ᱫᱚ ᱠᱷᱩᱛᱤ ᱦᱳᱭᱳᱜᱼᱟ ᱛᱚ ᱟᱫᱚ ᱟᱵᱚ ᱫᱚ ᱪᱮᱥᱴᱟᱭᱟᱵᱚᱱ ᱡᱟᱛᱮ ᱚᱱᱟ ᱠᱚᱫᱚ ᱠᱷᱩᱵ ᱠᱚᱢ ᱡᱚᱢ ᱨᱮᱱᱟᱜ ᱛᱟᱨᱯᱚᱨᱮ ᱚᱲᱟᱜ ᱨᱮ ᱟᱢ ᱵᱮᱱᱟᱣ ᱠᱟᱛᱮᱜ ᱡᱚᱢ ᱨᱮᱱᱟᱜ ᱵᱚᱱ ᱪᱮᱥᱴᱟᱭᱟ
ᱟᱹᱰᱤ ᱫᱟᱢᱟᱱ ᱠᱟᱛᱷᱟᱢ ᱞᱟᱹᱭ ᱠᱟᱜ ᱟ ᱡᱮ ᱡᱚᱢ ᱫᱚᱵᱚᱱ ᱡᱚᱢ ᱜᱮᱭᱟ ᱛᱚᱵᱮ ᱚᱱᱠᱟ ᱫᱚ ᱫᱤᱱᱟᱹᱢ ᱵᱟᱵᱚᱱ ᱡᱚᱢᱟ ᱡᱮ ᱥᱚᱯᱛᱟ ᱨᱮ ᱢᱤᱫ ᱫᱤᱱ ᱥᱮ ᱵᱟᱨ ᱫᱤᱱ ᱡᱚᱢ ᱞᱮᱠᱷᱟᱡ ᱫᱚ ᱛᱟᱣ ᱴᱷᱤᱠ ᱜᱮᱭᱟ ᱪᱮᱫᱟᱜ ᱮᱱᱛᱮ ᱚᱱᱟᱫᱚ ᱥᱩᱱᱩᱢ ᱠᱚ ᱵᱮᱥᱤ ᱛᱟᱦᱮᱱᱟ ᱥᱮ ᱢᱤᱫᱴᱮᱡ ᱥᱩᱱᱩᱢ ᱛᱮᱜᱮ ᱟᱭᱢᱟ ᱠᱚ ᱵᱷᱟᱡᱟᱭᱟ ᱟᱨᱠᱤ
ᱦᱮᱸ
ᱛᱚ ᱦᱚᱲᱢᱚ ᱨᱮ ᱠᱷᱚᱛᱤ ᱦᱩᱭ ᱫᱟᱲᱮᱭᱟᱜ ᱜᱮᱭᱟ ᱵᱤᱵᱷᱤᱱᱱᱚ ᱨᱩᱣᱟᱹ ᱠᱚ ᱨᱮᱵᱚᱱ ᱯᱟᱲᱟᱜᱼᱟ ᱟᱨᱠᱤ
ᱟᱫᱚ ᱪᱮᱫ ᱢᱟᱱᱮ ᱡᱚᱢ ᱞᱮᱠᱷᱟᱱ ᱜᱮᱢ ᱠᱷᱚᱛᱤᱜ ᱟᱢ ᱚᱱ ᱠᱟ ᱫᱚ ᱵᱟᱝᱟ ᱡᱚᱢᱟᱢ ᱛᱚ ᱠᱷᱩᱵ ᱫᱚ ᱵᱟᱝ - ᱟ ᱮᱫ ᱡᱟᱦᱟᱸᱛᱤᱥ ᱨᱮ ᱚᱱᱟ ᱠᱷᱚᱱᱟᱜ ᱵᱷᱟᱜᱤ ᱡᱚᱢᱟᱜ ᱫᱩᱧ ᱞᱟᱹᱭᱟ ᱫᱟᱠᱟ ᱩᱛᱩ ᱪᱷᱟᱹᱲᱤ ᱫᱚ ᱡᱚᱢᱟᱜ ᱜᱮ ᱵᱟᱹᱱᱩᱜ ᱠᱟᱜᱼᱟ ᱢᱟᱱᱮ ᱵᱮᱥ
ᱦᱩᱸ ᱦᱩᱸ ᱡᱮ ᱜᱮ ᱫᱟᱠᱟ ᱩᱛᱩ ᱫᱚ ᱡᱚᱢ ᱞᱮᱠᱟ ᱫᱚ ᱵᱷᱟᱞᱮ ᱜᱮ ᱟᱨᱠᱤ
ᱚ
ᱛᱚᱵᱮ ᱦᱚᱜᱼᱚᱭ ᱵᱮᱱ ᱞᱟᱹᱭ ᱠᱮᱫ ᱡᱮ ᱚᱜᱼᱚᱭ ᱵᱟᱡᱟᱨ ᱠᱚᱨᱮᱱᱟᱜ ᱫᱚ ᱩᱱᱟᱹᱜ ᱡᱚᱢ ᱵᱟᱝ ᱞᱟᱹᱠᱛᱤᱭᱟ ᱦᱮ ᱛᱚᱵᱮ ᱟᱵᱚ ᱦᱚᱲᱢᱚ ᱱᱟᱯᱟᱭ ᱛᱟᱦᱮᱱ ᱞᱟᱹᱜᱤᱫ ᱛᱮ ᱪᱮᱫ ᱠᱚᱵᱚᱱ ᱡᱚᱢ ᱞᱮᱠᱷᱟᱡ ᱟᱨᱠᱤ ᱵᱟᱭ ᱛᱟᱦᱮᱸ ᱫᱟᱲᱮᱭᱟᱜᱼᱟ ᱟᱵᱚᱣᱟᱜ ᱦᱚᱲᱢᱚ
ᱪᱮᱫ ᱠᱚ ᱡᱚᱢ ᱞᱮᱠᱷᱟᱱ ᱵᱚᱞᱛᱮ ᱫᱚ ᱟᱵᱚ ᱢᱟ ᱟᱵᱚᱣᱟᱜ ᱫᱚ ᱦᱩᱭᱩᱜ ᱠᱟᱱᱟ ᱯᱷᱟᱥᱴ ᱦᱮ ᱢᱟᱱᱮ ᱫᱟᱠ ᱜᱮ ᱟᱵᱚᱣᱟᱜ ᱢᱟ ᱯᱨᱤᱭᱚ ᱠᱷᱟᱫᱽᱫᱚ ᱞᱮᱠᱟᱧ ᱢᱚᱱᱮᱭᱟ ᱫᱟᱠᱟ ᱫᱟᱠᱟ ᱟᱨ ᱩᱛᱩ ᱛᱚ ᱚᱱᱟᱜᱮ
ᱟᱸ ᱟᱹᱰᱤ ᱱᱟᱯᱟᱭ ᱠᱟᱛᱷᱟ ᱟᱹᱞᱤᱧᱟᱜ ᱢᱚᱱᱮ ᱞᱮᱠᱟᱛᱮ ᱡᱟᱦᱟᱸ ᱟᱹᱞᱤᱧᱟᱜ ᱟᱹᱞᱤᱧᱟᱜ ᱵᱟᱲᱟᱭ ᱞᱮᱠᱟᱛᱮ ᱛᱤᱱᱟᱹᱜ ᱥᱚᱴᱷᱤᱜᱼᱟ ᱵᱟᱝ ᱥᱚᱴᱷᱤᱜᱼᱟ ᱦᱟᱸᱜ ᱚᱱᱟᱫᱚ ᱵᱟᱝᱞᱤᱧ ᱞᱟᱹᱭ ᱫᱟᱲᱮᱭᱟᱜ ᱠᱟᱱᱟ ᱾ ᱛᱚᱵᱮ ᱱᱚᱜᱼᱚᱭ ᱡᱚ ᱵᱤᱞᱤ ᱥᱮ ᱟᱲᱟᱜ ᱥᱟᱠᱟᱢ, ᱫᱟᱹᱞ ᱛᱚᱣᱟ ᱵᱮᱞᱮ
ᱦᱟᱹᱠᱩ ᱟᱨ ᱯᱩᱥᱴᱤᱭᱟᱱ ᱡᱚᱢᱟᱜ ᱠᱚᱜᱮ ᱱᱟᱯᱟᱭ ᱡᱚᱢᱟᱜ ᱢᱮᱱ ᱞᱮᱠᱟᱛᱮ ᱢᱮᱱ ᱜᱟᱱᱚᱜᱼᱟ ᱟᱨᱠᱤ ᱟᱹᱞᱤᱧ ᱞᱤᱧ ᱢᱚᱱᱮᱭᱟ ᱾ ᱱᱤᱭᱟᱹ ᱡᱟᱦᱟᱸ ᱯᱷᱟᱥᱴ ᱠᱳᱴ ᱠᱷᱚᱱᱟᱜ ᱵᱟᱹᱲᱛᱤ ᱫᱚ ᱩᱱᱟᱹᱜ ᱵᱟᱝ ᱡᱚᱢ ᱵᱷᱟᱜᱮ ᱱᱚᱜᱼᱚ ᱱᱤᱭᱟᱹ ᱠᱚᱜᱮ ᱡᱚᱢ ᱞᱮᱠᱷᱟᱡ ᱦᱚᱲᱢᱚ ᱯᱚᱠᱷᱮ ᱥᱮ ᱦᱚᱲᱢᱚ ᱞᱟᱹᱜᱤᱫ ᱫᱚ ᱱᱟᱯᱟᱭ ᱠᱚᱜᱼᱟ ᱟᱨᱠᱤ᱾
ᱦᱮᱸ ᱚᱱᱟ ᱦᱚᱸ ᱴᱷᱤᱠᱟᱜ ᱜᱮᱵᱤᱱ ᱞᱟᱹᱭᱠᱮᱜᱼᱟ ᱡᱮ ᱟᱲᱟᱜ ᱥᱟᱠᱟᱢ ᱫᱚ ᱢᱟᱹᱱᱢᱤ ᱞᱟᱹᱜᱤᱫ ᱫᱚ ᱠᱷᱩᱵ ᱢᱟᱹᱱᱢᱤᱭᱟᱜ ᱦᱚᱲᱢᱚ ᱞᱟᱹᱜᱤᱫ ᱫᱚ ᱠᱷᱩᱵ ᱜᱮ ᱫᱚᱨᱠᱟᱨᱟ
ᱡᱟᱦᱟᱸ ᱱᱤᱛᱚᱜᱜ ᱵᱚᱱ ᱧᱮᱞ ᱧᱟ ᱧᱮᱞᱮᱫᱼᱟ ᱱᱤᱛᱳᱼᱟᱜ ᱡᱩᱜᱽ ᱨᱮ ᱞᱟᱦᱟᱛᱮᱱ ᱩᱱᱠᱩ ᱜᱤᱫᱽᱨᱟᱹ ᱠᱚᱫᱚ ᱜᱚᱲᱚᱢ ᱦᱟᱲᱟᱢ ᱜᱚᱲᱚᱢ ᱵᱩᱰᱷᱤ ᱴᱷᱮᱡ ᱫᱩᱲᱩᱵ ᱯᱟᱱᱛᱮ ᱠᱟᱛᱮ ᱡᱟᱦᱟᱱᱟᱜ ᱜᱟᱞᱢᱟᱨᱟᱣ ᱥᱮ ᱠᱤᱥᱟᱹ ᱠᱩᱫᱩᱢ ᱠᱚᱠᱚ ᱠᱚᱨᱟᱣᱮᱫ ᱠᱟᱱ ᱛᱟᱦᱮᱱᱟ ᱛᱚᱵᱮ ᱱᱤᱛᱚᱜ ᱫᱚ ᱚᱱᱠᱟ ᱵᱟᱝ ᱧᱮᱞᱚᱜ ᱠᱟᱱᱟ ᱾ ᱱᱤᱛᱚᱜ ᱫᱚ ᱡᱟᱦᱟ ᱛᱚ ᱢᱳᱵᱟᱭᱤᱞ ᱵᱟ ᱥᱳᱥᱟᱞ ᱢᱤᱰᱤᱭᱟ ᱨᱮ ᱡᱟᱹᱥᱛᱤ ᱠᱚ ᱵᱚᱞᱚ ᱟᱠᱟᱱᱟ ᱱᱚᱜᱼᱚ ᱱᱤᱭᱟᱹ᱾ ᱤᱫᱤ ᱠᱟᱛᱮᱫ ᱟᱵᱚ ᱢᱳᱵᱟᱭᱤᱞ ᱠᱚ ᱵᱮᱵᱚᱦᱟᱨ ᱞᱮᱠᱷᱟᱱ ᱪᱮᱫᱞᱮᱠᱟᱱ ᱮᱸᱴᱠᱮᱴᱚᱬᱮ ᱦᱩᱭ ᱫᱟᱲᱮᱭᱟᱜᱼᱟ ᱱᱤᱭᱟᱹ ᱛᱷᱚᱲᱟ ᱟᱢ ᱞᱟᱹᱭ ᱠᱮ ᱟᱨᱠᱤ ᱾
ᱱᱚᱣᱟ ᱫᱚ ᱦᱩᱭᱩᱜ ᱠᱟᱱᱟ ᱟᱵᱚ ᱜᱤᱫᱽᱨᱟᱹ ᱵᱤᱥᱮᱥ ᱠᱚᱨᱮ ᱜᱤᱫᱽᱨᱟᱹ ᱪᱮᱛᱟᱱ ᱨᱮ ᱠᱷᱩᱵ ᱢᱳᱵᱟᱭᱤᱞ ᱤᱫᱤ ᱠᱟᱛᱮᱜ ᱠᱷᱩᱵ ᱮᱯᱷᱮᱠᱴ ᱯᱟᱲᱟᱜ ᱠᱟᱱᱟ ᱾ ᱛᱚ ᱚᱱᱟ ᱫᱚ ᱟᱵᱚ ᱜᱮ ᱥᱚᱪᱮᱛᱚᱱ ᱛᱟᱦᱮᱸ ᱫᱚᱨᱠᱟᱨ ᱡᱟᱦᱟᱸᱭ ᱚᱲᱟᱜ ᱨᱤᱱᱤᱡ ᱟᱨᱠᱤ ᱢᱩᱨᱩᱠᱤᱭᱟ ᱡᱟᱦᱟᱸ ᱜᱟᱭᱰᱮᱱ ᱠᱟᱱᱟᱭ ᱾ ᱛᱚ ᱩᱱᱤ ᱫᱚ ᱦᱩᱭᱩᱜ ᱠᱟᱱᱟ ᱟᱡᱟᱜ ᱥᱚᱪᱮᱛᱚᱱ ᱛᱟᱦᱮᱸ ᱫᱚᱨᱠᱟᱨ ᱾ ᱡᱮ ᱜᱤᱫᱽᱨᱟᱹ ᱫᱚ ᱯᱷᱳᱱ ᱮᱢ ᱫᱚ ᱵᱟᱝ ᱩᱪᱤᱛ ᱠᱟᱱᱟ ᱾ ᱠᱟᱨᱚᱱ ᱩᱱᱤᱭᱟᱜ ᱫᱚ ᱩᱱ ᱡᱚᱠᱷᱚᱱ ᱫᱚ ᱯᱷᱳᱱ ᱥᱟᱵ ᱵᱚᱭᱚᱥ ᱫᱚ ᱵᱟᱝ ᱠᱟᱱ ᱛᱟᱭᱟ ᱾
ᱦᱮᱸ ᱾
ᱛᱚ ᱚᱱᱟ ᱫᱚ ᱚᱲᱟᱜ ᱦᱚᱲ ᱚᱠᱚᱭ ᱡᱟᱦᱟᱸᱭ ᱟᱸ ᱢᱟᱨᱟᱝ ᱦᱚᱲ ᱠᱟᱱᱟᱭ ᱩᱱᱤᱜᱮ ᱥᱚᱪᱮᱛᱚᱱ ᱛᱟᱦᱮᱸ ᱫᱚᱨᱠᱟᱨ ᱛᱟᱭ ᱛᱚ ᱾ ᱦᱮᱸ ᱢᱟᱨᱟᱝ ᱦᱚᱲ ᱫᱚ ᱱᱮᱛᱟᱨ ᱫᱚ ᱟᱨ ᱞᱟᱹᱭ ᱧᱮᱞ ᱦᱩᱭᱩᱜ ᱠᱟᱱᱟ ᱡᱮ ᱯᱷᱳᱱ ᱤᱫᱤ ᱠᱟᱛᱮᱫ ᱜᱮ ᱠᱷᱩᱵ ᱡᱚᱛᱚᱱᱟᱜ ᱜᱮ ᱠᱟᱹᱢᱤ ᱛᱚᱨᱟᱜ ᱠᱟᱱᱟ ᱯᱷᱳᱱ ᱦᱚᱸ ᱡᱮ ᱠᱷᱩᱵ ᱠᱷᱟᱨᱟᱯᱼᱟ ᱢᱳᱵᱟᱭᱤᱞ ᱡᱮ ᱠᱷᱩᱵ ᱠᱷᱟᱨᱟᱯᱼᱟ ᱚᱱᱠᱟᱱ ᱠᱟᱛᱷᱟ ᱵᱟᱝ ᱠᱟᱱᱟ ᱛᱚ ᱟᱫᱚ ᱪᱮᱫ ᱞᱮᱠᱟᱱ ᱠᱚᱡ ᱦᱚᱲ ᱥᱟᱵ ᱩᱪᱤᱛ ᱟᱨ ᱪᱮᱫ ᱞᱮᱠᱟᱱ ᱠᱚᱡ ᱵᱟᱝᱼᱟ ᱚᱱᱟ ᱫᱚ ᱱᱤᱡᱮ ᱜᱮ ᱠᱷᱮᱭᱟᱞ ᱫᱚᱦᱚ ᱫᱚᱨᱠᱟᱨ ᱾ ᱡᱟᱛᱮ ᱜᱤᱫᱽᱨᱟᱹ ᱞᱟᱹᱜᱤᱫ ᱫᱚ ᱢᱳᱵᱟᱭᱤᱞ ᱫᱚ ᱱᱤᱛ ᱠᱷᱚᱱᱟᱜ ᱫᱚ ᱟᱨᱠᱤ ᱡᱟᱦᱟᱸᱭ ᱯᱟᱸᱪ ᱪᱷᱚ ᱵᱚᱪᱷᱚᱨᱼᱮ ᱦᱩᱭᱩᱜ ᱠᱟᱱᱟ ᱥᱮ ᱮᱠ ᱫᱩ ᱵᱚᱪᱷᱚᱨᱼᱮ ᱦᱩᱭᱩᱜ ᱠᱟᱱᱟ ᱫᱩ ᱛᱤᱱ ᱵᱚᱪᱷᱚᱨᱼᱮ ᱦᱩᱭᱩᱜ ᱠᱟᱱᱟ ᱩᱱᱠᱩ ᱞᱟᱹᱜᱤᱫ ᱫᱚ ᱢᱳᱵᱟᱭᱤᱞ ᱫᱚ ᱵᱟᱝ ᱠᱟᱱᱟ ᱾
ᱛᱚ ᱚᱱᱟ ᱫᱚ ᱱᱤᱡᱮ ᱜᱮ ᱥᱚᱪᱮᱛᱚᱱ ᱛᱟᱦᱮᱸ ᱫᱚᱨᱠᱟᱨ ᱾
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫ ᱮᱜᱼᱟ ᱡᱮ ᱱᱚᱜᱼᱚᱭ ᱜᱟᱹᱞᱤᱢ ᱠᱩ ᱡᱟᱛᱮ ᱟᱠᱚᱨᱮᱱ ᱜᱤᱫᱽᱨᱟᱹ ᱠᱚ ᱠᱟᱹᱴᱤᱡ ᱩᱢᱮᱨ ᱠᱷᱚᱱᱟᱜ ᱫᱚ ᱢᱳᱵᱟᱭᱤᱞ ᱵᱟᱝᱠᱚ ᱥᱟᱵ ᱦᱚᱪᱚ ᱠᱚᱼᱟ ᱥᱮ ᱚᱱᱟ ᱢᱳᱵᱟᱭᱤᱞ ᱠᱷᱚᱱᱟᱜ ᱫᱚ ᱥᱟᱦᱟ ᱨᱮᱠᱚ ᱫᱚᱞ ᱠᱚ ᱠᱷᱟᱡ ᱱᱚᱣᱟ ᱢᱟ ᱟᱹᱰᱤ ᱵᱷᱟᱹᱜᱤ ᱠᱚᱜᱼᱟ ᱾ ᱟᱨ ᱟᱵᱚ ᱦᱚᱸ ᱩᱱᱟᱹᱜ ᱵᱚᱱ ᱵᱮᱵᱚᱦᱟᱨ ᱞᱮᱠᱷᱟᱡ ᱡᱮ ᱟᱵᱚ ᱞᱟᱹᱴᱩ ᱦᱚᱲ ᱠᱚ ᱾ ᱢᱮᱫ ᱨᱮᱱᱟᱜ ᱮᱴᱠᱮᱴᱚᱬᱮ ᱦᱩᱭ ᱫᱟᱲᱮᱭᱟᱜᱼᱟ ᱥᱮ ᱜᱤᱛᱤᱡ ᱨᱮᱱᱟᱜ ᱟᱱᱟᱴ ᱥᱚᱢ ᱤᱭᱟ ᱵᱟᱢ ᱜᱤᱛᱤᱡ ᱜᱚᱫ ᱫᱟᱲᱮᱭᱟᱜᱼᱟ ᱚᱱᱟ ᱢᱳᱵᱟᱭᱤᱞ ᱨᱮᱜᱮᱢ ᱤᱭᱟᱹ ᱠᱚ ᱟᱨᱠᱤ ᱵᱚᱞᱮ ᱚᱱᱟ ᱨᱮᱜᱮᱢ ᱵᱚᱞᱚ ᱠᱚᱜᱼᱟ᱾ ᱥᱮ ᱯᱟᱲᱦᱟᱣ ᱵᱟ ᱠᱟᱹᱢᱤ ᱠᱚᱨᱮ ᱢᱚᱱᱮ ᱠᱚ ᱵᱟᱝ ᱞᱟᱜᱟᱜᱼᱟ ᱦᱚᱸᱜ ᱱᱤᱭᱟ. ᱠᱚ ᱟᱨᱠᱤ
ᱟᱫᱚ ᱱᱚᱣᱟ ᱫᱚ ᱦᱳᱭᱳᱜ ᱠᱟᱱᱟ ᱟᱵᱚ ᱫᱚ ᱱᱤᱛᱚᱜ ᱫᱚ ᱠᱤᱪᱷᱩᱴᱟ ᱨᱮᱦᱚᱸ ᱜᱮᱭᱟᱱ ᱵᱚᱱ ᱚᱨᱡᱚᱱ ᱠᱟᱜ- ᱟ ᱛᱚ ᱛᱤᱱᱟᱹᱜ ᱪᱮᱫ ᱞᱮᱠᱟ ᱢᱚᱵᱟᱭᱤᱞ ᱤᱭᱩᱡᱽ ᱞᱮᱠᱷᱟᱱ ᱫᱚ ᱮ ᱦᱚᱲᱢᱚ ᱪᱮᱛᱟᱱ ᱨᱮ ᱮᱯᱷᱮᱠᱴ ᱵᱟᱝ ᱯᱟᱲᱟᱜᱼᱟ ᱾ ᱛᱚ ᱚᱱᱟ ᱫᱚ ᱱᱤᱡᱮᱜ ᱜᱮ ᱠᱷᱮᱭᱟᱞ ᱫᱚᱦᱚ ᱞᱮᱠᱷᱟ ᱠᱷᱟᱱ ᱫᱚ ᱟᱸᱜ ᱴᱷᱤᱠ ᱜᱮ ᱛᱟᱦᱮᱱᱟ ᱛᱚ ᱩᱱᱟᱹᱜ ᱵᱟᱹᱲᱛᱤ ᱤᱭᱩᱡᱽ ᱟᱞᱚ ᱦᱩᱭᱩᱜ ᱢᱟ ᱵᱮᱵᱚᱦᱟᱨ ᱟᱞᱚ ᱦᱩᱭᱩᱜ ᱢᱟ ᱾ ᱛᱟᱦᱚᱞᱮ ᱫᱚ ᱱᱤᱡᱮ ᱦᱚᱸ ᱴᱷᱤᱠ ᱜᱮᱢ
ᱟᱹᱰᱤ ᱱᱟᱯᱟᱭ ᱠᱟᱛᱷᱟ ᱟᱸ ᱡᱟᱦᱟᱸ ᱴᱟᱭᱤᱢ ᱠᱚ ᱮᱢᱟᱜ ᱞᱟᱝ ᱛᱟᱦᱮᱱ ᱚᱱᱟ ᱫᱚ ᱢᱩᱪᱟᱹᱫᱚᱜ ᱥᱮ ᱪᱟᱞᱟᱣᱮᱱᱟ ᱾ ᱟᱹᱵᱤᱱ ᱥᱟᱶᱛᱮ ᱜᱟᱞᱢᱟᱨᱟᱣ ᱥᱮ ᱜᱟᱞᱚᱪ ᱠᱟᱛᱮᱫ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱼᱟ᱾
ᱟᱪᱪᱷᱟ
ᱟᱹᱞᱤᱧ ᱦᱚᱸ ᱟᱹᱰᱤ ᱱᱟᱯᱟᱭ ᱞᱤᱧ ᱵᱩᱡᱷᱟᱹᱣ ᱠᱮᱫᱮᱜᱼᱟ, ᱡᱮ ᱟᱹᱞᱤᱧᱟᱜ ᱚᱱᱠᱟ ᱵᱟᱰᱟᱭ ᱵᱟᱝ ᱛᱟᱦᱮᱸ ᱠᱟᱱᱟ, ᱚᱱᱟ ᱟᱹᱵᱤᱱ ᱵᱤᱱ ᱞᱟᱹᱭᱟᱫ ᱞᱤᱧᱟᱹ ᱵᱟᱲᱟᱭ ᱠᱮᱫᱟᱞᱧ ᱟᱨ ᱡᱟᱦᱟᱸᱴᱟᱜ ᱟᱵᱤᱱᱟᱜ ᱵᱟᱲᱟᱭ ᱵᱟᱝ ᱛᱟᱦᱮᱸ ᱠᱟᱱᱟ ᱚᱱᱟ ᱟᱹᱵᱤᱱ ᱟᱹᱞᱤᱧ ᱴᱷᱮᱱ ᱠᱷᱚᱱ ᱵᱤᱱ ᱟᱸᱡᱚᱢ ᱠᱮᱫᱟ ᱛᱚ ᱜᱟᱞᱚᱪ ᱠᱟᱛᱮᱫ ᱟᱹᱰᱤ ᱱᱟᱯᱟᱭ ᱞᱤᱧ ᱵᱩᱡᱷᱟᱹᱣ ᱠᱮᱫᱟ᱾
ᱦᱮᱸ ᱢᱟ ᱛᱚᱵᱮ ᱛᱮᱦᱮᱧ ᱫᱚ ᱱᱤᱱᱟᱹᱜ ᱜᱮ ᱱᱟᱯᱟᱭ ᱛᱮ ᱛᱟᱦᱮᱱ ᱵᱤᱱ᱾
ᱦᱮᱸ ᱡᱚᱦᱟᱨ ᱜᱮ
ᱡᱚᱦᱟᱨ